ᱵᱟᱨ ᱜᱮ᱾
ᱦᱮᱸ ᱡᱚᱦᱟᱨ ᱜᱮ ᱟᱸᱡᱚᱢᱚᱜ ᱠᱟᱱᱟ ᱨᱚᱲ?
ᱛᱟᱦᱚᱞᱮ ᱨᱚᱲ ᱠᱚ ᱟᱸᱡᱚᱢ ᱧᱟᱢᱫᱟᱵᱤᱱ ᱛᱚ ᱴᱷᱤᱠ ᱴᱷᱟᱠ?
ᱢᱚᱡᱽᱛᱮ ᱵᱟᱝ ᱟᱸᱡᱚᱢᱚᱜ ᱠᱟᱱᱟ ᱪᱚ?
ᱨᱚᱲ ᱟᱸᱡᱚᱢ ᱧᱟᱢᱚᱜ ᱠᱟᱱᱟ?
ᱦᱮᱞᱳ ᱜᱚᱝᱠᱮ, ᱦᱮᱸ ᱱᱤᱛᱳᱜ ᱫᱚ ᱟᱸᱡᱚᱢᱚᱜ ᱠᱟᱱᱟ᱾
ᱟᱪᱪᱷᱟ ᱟᱪᱪᱷᱟ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱦᱳ ᱱᱤᱛᱚᱜ ᱫᱚ ᱢᱟᱱᱮ ᱠᱟᱹᱢᱤ ᱠᱚᱫᱚ ᱵᱟᱹᱱᱩᱜ ᱟᱠᱟᱫᱼᱟ ᱱᱤᱛᱚᱜ ᱱᱤᱭᱟᱹ ᱫᱟᱜ ᱢᱟᱱᱮ ᱯᱮᱨᱮᱡ ᱧᱚᱜ ᱠᱟᱜᱼᱟ ᱡᱟᱦᱟᱸ ᱡᱟᱹᱥᱛᱤ ᱜᱮ ᱱᱤᱛᱚᱜ ᱫᱚ ᱯᱚᱨᱟ ᱯᱮᱨᱮᱡ ᱜᱮᱭᱟ ᱰᱩᱵᱟᱹᱣ ᱟᱠᱟᱜᱼ ᱟᱭ᱾ ᱛᱚ ᱱᱤᱛᱚᱜ ᱫᱚ ᱡᱚᱛᱚᱣᱟᱜ ᱠᱟᱹᱢᱤ ᱡᱤᱨᱟᱹᱣ ᱟᱯᱮᱥᱮᱫ ᱜᱮ ᱪᱮᱫ ᱞᱮᱠᱟ ᱵᱟᱝ?
ᱵᱟᱝ ᱱᱤᱛᱚᱜ ᱫᱚ ᱫᱟᱜ ᱠᱚ ᱵᱟᱝ ᱡᱚᱨᱚᱜ ᱠᱟᱱᱟ᱾ ᱫᱟᱜ ᱠᱚ ᱢᱟᱱᱮ ᱵᱟᱭᱨᱮ ᱥᱮᱫ ᱨᱮ ᱫᱩᱲᱩᱵ ᱦᱩᱭ ᱠᱟᱱᱟ ᱾ ᱟᱹᱰᱤ ᱵᱷᱟᱜᱮ ᱧᱚᱜ ᱵᱩᱡᱷᱟᱹᱜ ᱠᱟᱱᱟ ᱨᱮᱭᱟᱲ, ᱨᱮᱭᱟᱲ ᱾
ᱦᱚᱸ ᱱᱚᱛᱮ ᱢᱟᱛᱚ ᱯᱚᱨᱟ ᱯᱮᱨᱮᱡ ᱟᱠᱟᱜᱼᱟᱭ ᱜᱚᱴᱟ ᱜᱮ ᱾ ᱮᱠᱫᱚᱢ ᱵᱟᱹᱭᱦᱟᱹᱲ ᱟᱨ ᱠᱷᱮᱛ ᱾ ᱟᱨ ᱪᱮᱫ ᱠᱚ ᱞᱮᱠᱟᱧ ᱢᱮᱱ ᱠᱮᱭᱟ ᱡᱮ ᱯᱟᱹᱭ ᱥᱚᱢᱟᱱ ᱧᱮᱞᱚᱜ ᱠᱟᱱᱟ ᱮᱠᱫᱚᱢ ᱯᱚᱨᱟ᱾
ᱚ ᱟᱪᱪᱷᱟ, ᱟᱪᱪᱷᱟ᱾ ᱵᱷᱟᱜᱤ ᱜᱮ ᱫᱟᱜ ᱠᱟᱜ ᱯᱮᱭᱟ ᱛᱟᱦᱚᱞᱮ ᱟᱯᱮ ᱫᱚ᱾
ᱦᱮᱸ ᱮᱠᱫᱚᱢ ᱯᱚᱨᱟ ᱵᱮᱥ ᱛᱮ ᱾ ᱚᱠᱟ ᱠᱚ ᱦᱳᱲᱩ ᱠᱚ ᱨᱚᱦᱚᱭ ᱵᱟᱲᱟ ᱟᱠᱟᱱ ᱛᱟᱸᱦᱮᱱᱟ ᱡᱚᱛᱚ ᱜᱟᱞᱟᱣᱼᱟ ᱱᱤᱛᱚᱜ ᱫᱚ ᱦᱩᱰᱩ ᱦᱚᱸ᱾ ᱨᱚᱦᱚᱭᱟᱜ ᱦᱚᱸ ᱚᱝᱠᱟ ᱟᱠᱟᱱᱟ᱾ ᱦᱮᱸ ᱾
ᱛᱚ ᱜᱚᱝᱠᱮ
ᱦᱩᱸ ᱢᱮᱱ ᱵᱤᱱ
ᱦᱮᱞᱳ ᱜᱚᱝᱠᱮ ᱦᱚᱸ ᱢᱮᱱ ᱫᱟᱹᱧ ᱢᱤᱫᱴᱮᱡ ᱴᱚᱯᱤᱠ ᱱᱤᱭᱟᱹ ᱞᱟᱝ ᱨᱚᱯᱚᱲ ᱞᱮᱱᱠᱷᱟᱱ ᱜᱮ ᱵᱷᱟᱹᱜᱤ ᱠᱚᱜᱼᱟ ᱦᱩᱱᱟᱹᱝ᱾
ᱦᱮᱸ, ᱦᱮᱸ, ᱦᱮᱸ ᱞᱟ. ᱭ ᱛᱟᱞᱟᱝ ᱢᱮ ᱚᱠᱟᱴᱟᱜ ᱴᱚᱯᱤᱠ ᱱᱤᱭᱟᱹ ᱞᱟᱝ ᱜᱚᱞᱯᱚᱭᱟ?
ᱚ ᱢᱟᱥᱮ ᱛᱚᱵᱮ ᱟᱢᱜᱮ ᱩᱭᱦᱟᱹᱨ ᱞᱮᱠᱷᱟ ᱮᱢ ᱚᱠᱟ ᱞᱮᱠᱟᱱᱟᱜ ᱴᱚᱯᱤᱠ ᱵᱟᱨᱮ ᱛᱮᱞᱟᱝ ᱨᱚᱯᱚᱲ ᱞᱮᱱᱷᱟᱱ ᱵᱷᱟᱜᱤ ᱠᱚᱜᱼᱟ᱾
ᱴᱚᱯᱤᱠ ᱫᱚ ᱢᱟᱱᱮ ᱴᱚᱯᱤᱠ ᱵᱚᱞᱛᱮ ᱫᱚ ᱤᱭᱟᱹ ᱴᱚᱯᱤᱠ ᱢᱮᱱ ᱛᱮᱞᱟᱝ ᱨᱚᱯᱚᱲᱟ ᱢᱟᱱᱮ ᱪᱟᱥ ᱵᱟᱥ ᱫᱤᱠ ᱫᱤᱭᱮ ᱟᱨᱠᱤ ᱾
ᱦᱚᱸ ᱢᱟ ᱴᱷᱤᱠ ᱜᱮᱭᱟ ᱛᱚᱵᱮ
ᱦᱮᱸ ᱾
ᱦᱚᱸ ᱦᱮᱸ ᱛᱚᱵᱮ ᱦᱩᱭ ᱫᱚ ᱚᱱᱮ ᱦᱩᱭᱩᱜ ᱠᱟᱱ ᱜᱮᱭᱟ᱾ ᱱᱤᱛᱚᱜ ᱢᱚᱱᱮᱧ ᱞᱟᱹᱭ ᱠᱮᱫ ᱞᱮᱠᱟ, ᱱᱤᱛᱚᱜ ᱫᱚ ᱯᱮᱨᱮᱡ ᱠᱟᱱᱟ ᱦᱟᱜ ᱫᱟᱜ ᱠᱚ ᱱᱤᱭᱟᱹ ᱠᱚ ᱨᱟᱠᱟᱵ ᱵᱟᱲᱟ ᱠᱟ ᱛᱮᱫ ᱫᱚ ᱟᱨ ᱦᱚᱸ ᱦᱟᱸᱜ ᱛᱩᱲᱤ ᱛᱤᱞᱢᱤᱧ ᱠᱚ ᱦᱟᱸᱜ ᱮᱨᱚᱜᱼᱟ ᱦᱟᱸᱜ ᱤᱱᱟᱹ ᱠᱚᱜᱮ ᱪᱟᱥ ᱵᱟᱥ ᱫᱚ ᱵᱷᱟᱜᱟᱣ ᱠᱟᱛᱮᱫ ᱦᱟᱸᱜ ᱚᱲᱟᱜ ᱨᱮ ᱡᱚᱢ ᱞᱟᱹᱜᱤᱫ ᱢᱟᱱᱮ ᱤᱱᱟ ᱦᱩᱭᱩᱜᱼᱟ ᱤᱭᱟᱹ ᱟᱞᱩ ᱠᱚ ᱟᱞᱩ ᱠᱚ ᱵᱮᱞᱟᱦᱤ ᱠᱚ ᱚᱱᱟ ᱵᱮᱸᱜᱟᱲ ᱠᱚ ᱾
ᱢᱟᱹᱨᱤᱪ ᱠᱚ ᱚᱱᱟ ᱠᱚ ᱪᱟᱥᱟᱜ ᱦᱩᱭᱩᱜᱼᱟ ᱦᱮᱸ ᱾ ᱟᱫᱚ ᱟᱱᱟ ᱫᱚ ᱢᱟᱱᱮ ᱵᱮᱵᱥᱟᱭ ᱞᱟᱹᱜᱤᱫ ᱫᱚ ᱵᱟᱝ, ᱢᱟᱱᱮ ᱟᱹᱠᱷᱨᱤᱧ ᱞᱟᱹᱜᱤᱫ ᱫᱚ ᱵᱟᱝ ᱾ ᱱᱤᱡᱮᱨ ᱢᱚᱭᱚᱢ ᱚᱲᱟᱜ ᱨᱮ ᱡᱚᱢ ᱞᱟᱹᱜᱤᱫ ᱚᱱᱠᱟ ᱾ ᱚᱱᱠᱟ ᱟᱹᱠᱷᱨᱤᱧ ᱞᱟᱹᱜᱤᱫ ᱫᱚ ᱱᱤᱭᱟᱹ ᱠᱚᱨᱮ ᱫᱚ ᱡᱟᱹᱥᱛᱤ ᱪᱟᱥ ᱵᱟᱝ ᱦᱩᱭᱩᱜ ᱠᱟᱱ ᱜᱮᱭᱟ ᱛᱚ ᱾ ᱦᱮᱸ ᱾ ᱟᱯᱮ ᱥᱮᱫ ᱫᱚ ᱚᱠᱟ ᱞᱮᱠᱟ ᱵᱟᱝ ᱦᱮᱸ ᱾
ᱟᱞᱮ ᱥᱮᱫ ᱫᱚ ᱱᱚᱝᱠᱟ ᱪᱟᱥᱵᱟᱥ ᱵᱚᱞᱛᱮ ᱫᱚ ᱱᱤᱛᱚᱜ ᱫᱚ ᱠᱷᱩᱵ ᱮᱠᱴᱟ ᱪᱟᱥ ᱫᱚ ᱵᱟᱝ ᱦᱩᱭᱩᱜ ᱠᱟᱱᱟ᱾ ᱢᱚᱴᱟᱢᱩᱴᱤ ᱪᱟᱥ ᱫᱚ ᱞᱮ ᱪᱟᱥ ᱵᱟᱲᱟᱭᱮᱫ ᱜᱮᱭᱟ᱾ ᱢᱟᱱᱮ ᱦᱟᱞᱠᱟ ᱦᱟᱞ
ᱦᱮᱸ ᱾ ᱦᱮᱸ ᱛᱚ ᱟᱯᱮ ᱥᱮᱫ ᱫᱚ ᱚᱠᱟ ᱞᱮᱠᱟ ᱦᱩᱲᱩ ᱫᱚ ᱢᱟᱱᱮ ᱵᱚᱪᱷᱚᱨ ᱨᱮ ᱛᱤᱱᱟᱹᱜ ᱫᱚᱢ ᱯᱮ ᱨᱟᱠᱟᱵ ᱮᱫᱟ?
ᱠᱷᱟᱹᱛᱤᱨ ᱦᱮᱸ
ᱢᱟ ᱨᱚᱲ ᱵᱮᱱ, ᱢᱟ ᱨᱚᱲ ᱵᱮᱱ ᱾
ᱞᱟᱹᱭ ᱫᱟᱞᱤᱧ ᱤᱭᱟᱹ ᱪᱮᱫ ᱠᱚ ᱞᱟᱹᱭᱟ ᱟᱞᱮ ᱫᱚ ᱱᱚᱛᱮ ᱫᱚ ᱪᱟᱥ ᱵᱟᱥ ᱫᱚ ᱚᱱᱠᱟ ᱮᱠᱴᱟ ᱫᱚ ᱠᱷᱩᱵ ᱮᱠᱴᱟ ᱫᱚ ᱵᱟᱝ ᱦᱩᱭᱩᱜ ᱠᱟᱱᱟ᱾ ᱢᱟᱱᱮ ᱫᱟᱜ ᱠᱚ ᱵᱟᱝ ᱵᱟᱹᱱᱩᱜ ᱵᱟᱹᱱᱩᱜᱼᱟ, ᱛᱟᱦᱚᱞᱮ ᱨᱚᱦᱚᱲ ᱜᱮᱭᱟ ᱛᱟᱦᱚᱞᱮ ᱤᱱᱟᱹ ᱠᱷᱟᱹᱛᱤᱨ ᱛᱮ ᱪᱟᱥ ᱠᱚᱦᱚᱸ ᱴᱷᱤᱠᱼᱴᱷᱟᱠ ᱵᱟᱝ ᱦᱩᱭᱩᱜ ᱠᱟᱱᱟ ᱾
ᱦᱚᱸ ᱾
ᱚᱝᱠᱟ ᱠᱟᱱ ᱜᱮᱭᱟ ᱥᱚᱢᱳᱭ ᱥᱚᱢᱳᱭ ᱨᱮ ᱢᱟᱱᱮ ᱫᱟᱜ ᱡᱟᱹᱲᱤ ᱠᱚᱦᱚᱸ ᱧᱟᱢ ᱠᱟᱜ ᱠᱷᱟ ᱢᱟᱱᱮ ᱛᱷᱚᱲᱟ ᱛᱷᱚᱲᱤ ᱡᱟᱦᱟᱱᱟᱜ ᱠᱩ ᱪᱟᱥ ᱢᱟᱱᱮ ᱡᱟᱦᱟᱱᱟᱜ ᱜᱮᱢ ᱪᱟᱥ ᱞᱮᱠᱷᱟᱡ ᱢᱟᱱᱮ ᱪᱟᱥ ᱪᱟᱥ ᱨᱮᱦᱚᱸ ᱢᱟᱱᱮ ᱢᱚᱸᱡᱽ ᱦᱩᱭᱩᱜ ᱞᱟᱹᱜᱤᱫ ᱫᱟᱜ ᱛᱷᱚ ᱡᱟᱹᱨᱩᱲᱟ ᱛᱷᱚᱲᱟ ᱜᱟᱱ ᱛᱚ ᱵᱟᱭ ᱫᱟᱜ ᱞᱮᱠᱷᱟᱱ ᱫᱚ ᱚᱠᱟᱞᱮᱠᱟ ᱦᱩᱭᱩᱜᱼᱟ ᱵᱟᱝᱥᱮ!
ᱦᱮᱸ ᱦᱮᱸ ᱦᱮᱸ, ᱠᱟᱛᱷᱟ ᱢᱟ ᱴᱷᱤᱠ
ᱦᱮᱸ ᱾ ᱦᱮᱸ, ᱟᱨ ᱪᱟᱥ ᱫᱚ ᱱᱚᱝᱠᱟᱱ ᱡᱤᱱᱤᱥ ᱠᱟᱱᱟ ᱡᱮ ᱢᱤᱫᱴᱮᱡ ᱪᱟᱥ ᱜᱮ ᱟᱢ ᱢᱚᱸᱡᱽ ᱛᱮᱢ ᱪᱟᱥ ᱞᱮᱠᱟᱡ ᱚᱱᱟᱨᱮ ᱫᱟᱜ ᱠᱩ ᱥᱮ ᱟᱨ ᱱᱤᱭᱟᱹ ᱱᱤᱭᱟᱹ ᱚᱠᱛᱮ ᱨᱮᱫᱚ ᱢᱟᱱᱮ ᱱᱮᱛᱚᱜ ᱢᱮᱰᱤᱥᱤᱝ ᱢᱟᱱᱮ ᱪᱮᱫ ᱞᱮᱠᱟᱧ ᱢᱮᱱᱠᱮᱜ-ᱟ ᱨᱟᱱ ᱠᱚᱠᱚ ᱟᱫᱷᱚᱢ ᱫᱩᱠᱩ ᱵᱤᱵᱚᱦᱟᱨ ᱫᱟ ᱥᱮ ᱨᱟᱱ ᱵᱮᱵᱚᱦᱟᱨ ᱵᱟ ᱵᱟᱹᱜᱤ ᱠᱟᱛᱮᱜ ᱡᱟᱦᱟᱱᱟᱜ ᱢᱟᱱᱮ ᱜᱩᱨᱤᱜ ᱜᱚᱵᱽᱨᱟ ᱵᱚᱱ ᱮᱨ ᱨᱮᱠᱷᱟᱜ ᱚᱱᱟᱨᱮ ᱢᱚᱸᱡᱽ ᱦᱩᱭᱩᱜᱼᱟ ᱵᱟᱝ ᱥᱮ? ᱦᱮᱸ ᱾
ᱦᱮᱸ ᱦᱮᱸ ᱾
ᱦᱮᱸ ᱾ ᱱᱤᱭᱟᱹ ᱠᱚ ᱚᱠᱛᱮ ᱨᱮ ᱫᱚ ᱢᱟᱱᱮ ᱟᱭᱢᱟ ᱨᱚᱠᱚᱢᱟᱜ ᱜᱮ ᱡᱟᱦᱟᱱᱟᱜ ᱠᱟᱹᱢᱤ ᱨᱮᱜᱮ ᱢᱟᱱᱮ ᱱᱤᱡᱮᱨ ᱢᱤᱫ ᱢᱩᱨᱩᱠ ᱛᱮᱢ ᱠᱟᱹᱢᱤ ᱞᱮᱠᱟᱡ ᱢᱚᱸᱡᱽ ᱦᱩᱭᱩᱜᱼᱟ, ᱡᱟᱦᱟᱱᱟᱜ ᱯᱷᱚᱥᱚᱞ ᱜᱮ ᱟᱢ ᱢᱤᱫᱴᱮᱢ ᱮᱨ ᱜᱤ ᱮᱨ ᱮᱨ ᱠᱮᱫᱟᱢ ᱟᱯᱷᱚᱨ ᱠᱮᱫᱟᱢ ᱡᱮ ᱥᱮ ᱠᱤ ᱢᱚᱡᱽ ᱱᱚᱜ ᱢᱚᱡᱽᱛᱮᱢ ᱠᱟᱹᱢᱤᱭᱟ ᱚᱱᱟᱨᱮ ᱢᱚᱡᱽ ᱛᱮ ᱜᱟᱡᱟᱲ ᱠᱚᱢ ᱦᱮᱲᱦᱮᱫᱼᱟ ᱢᱚᱡᱽ ᱛᱮ ᱟᱢ ᱚᱱᱟᱨᱮ ᱪᱟᱥ ᱵᱟᱥᱮᱢ ᱧᱮᱞ ᱞᱮᱠᱷᱟᱡ ᱟᱭᱢᱟ ᱨᱚᱠᱚᱢᱟᱜ ᱦᱩᱭᱩᱜ ᱠᱟᱱᱟ ᱦᱟᱸᱜ, ᱢᱟᱱᱮ ᱢᱚᱸᱥ ᱢᱚᱸᱡᱽ ᱦᱩᱭᱩᱜᱼᱟ ᱛᱟᱭᱱᱚᱢ ᱛᱮ